ᱦᱟᱞᱳ
ᱦᱚᱭ, ᱡᱚᱸᱦᱟᱨᱼᱡᱚᱸᱦᱟᱨ ᱜᱚᱝᱠᱮ᱾
ᱦᱮᱸ ᱡᱚᱸᱦᱟᱨ ᱜᱮᱜᱚᱝᱠᱮ᱾
ᱚᱻ, ᱪᱮᱜ ᱞᱮᱠᱟ ᱨᱳᱲ ᱠᱚ, ᱠᱤᱞᱤᱭᱟᱨ ᱜᱮ ᱟᱧᱡᱚᱢᱚᱜ ᱠᱟᱱ ᱛᱟᱹᱞᱤᱧᱟ ᱛᱚ?
ᱦᱮᱸᱼᱦᱮᱸ ᱮᱠᱫᱚᱢ ᱾
ᱟᱪᱪᱷᱟ ᱟᱰᱤ ᱢᱚᱡᱽ᱾
ᱫᱤ ᱛᱟᱦᱞᱮ ᱪᱮᱜ ᱠᱚ ᱪᱮᱠᱟ ᱦᱩᱭᱩᱜ ᱠᱟᱱᱟ?
ᱪᱮᱠᱟ ᱫᱚ, ᱜᱚᱝᱠᱮ, ᱱᱤᱛᱚᱜ ᱫᱚ, ᱱᱚᱜ-ᱚᱭ ᱚᱲᱟᱜ ᱠᱚᱨᱮ ᱜᱮ ᱪᱤᱠᱟᱭ ᱦᱩᱭᱩᱜ ᱠᱟᱱᱟ, ᱟᱨᱼᱼ ᱚᱱᱠᱟ ᱫᱚ ᱵᱤᱥᱤ ᱠᱤᱪᱷᱩ ᱱᱟᱦᱟᱸᱜ ᱵᱟᱝ ᱪᱮᱠᱟᱭ ᱦᱩᱭᱩᱜ ᱠᱟᱱᱟ᱾ ᱟᱨ ᱡᱟᱦᱟᱸ ᱫᱚ ᱱᱚᱜ-ᱚᱭ ᱟᱵᱚ ᱢᱟ ᱵᱩᱡᱮᱜ ᱜᱮᱭᱟ ᱵᱚᱱ ᱱᱚᱜ- ᱚᱭ ᱱᱤ ᱱᱤᱛᱚᱜ ᱫᱚ ᱪᱟᱥᱼᱵᱟᱥ ᱫᱤᱱ ᱥᱮᱴᱮᱨ ᱦᱮᱡ ᱠᱟᱱᱟ ᱟᱫᱚ ᱚᱱᱟ ᱠᱚᱜᱮ ᱛᱩᱲ ᱪᱷᱩᱲ ᱵᱟᱲᱟᱭ ᱦᱩᱭ
ᱟᱸᱪᱪᱷᱟ᱾ ᱟᱨ ᱵᱮᱭᱤ ᱫᱟᱜ ᱡᱟᱹᱯᱩᱜ ᱫᱟᱭ ᱥᱮ ᱵᱟᱝ ᱟᱯᱮ ᱥᱮᱜ ᱫᱚ?
ᱟᱞᱮ ᱱᱚᱛᱮ ᱫᱚ ᱫᱟᱜ ᱡᱟᱹᱯᱩᱫ ᱫᱚ ᱢᱚᱴᱟᱼᱢᱩᱴᱤ ᱦᱚᱞᱟ ᱢᱟᱦᱸᱫᱮᱨ ᱥᱮᱡ ᱫᱟᱜ ᱡᱟᱯᱩᱫ ᱦᱮᱡ ᱵᱟᱲᱟ ᱞᱮᱱᱟ ᱟᱨ ᱛᱟᱨᱯᱚᱨ ᱛᱮᱦᱮᱧ ᱜᱟᱯᱟ ᱫᱚ ᱱᱟᱦᱟᱸᱜ ᱚᱸᱻ ᱵᱟᱭ ᱫᱟᱜ ᱡᱟᱯᱩᱫ ᱟᱠᱟᱫᱟ᱾
ᱟᱪᱪᱷᱟ ᱟᱪᱪᱷᱟ᱾
ᱦᱚᱭ᱾
ᱩᱸ᱾
ᱛᱟᱦᱚᱞᱮ ᱜᱚᱝᱠᱮ ᱟᱯᱮ ᱥᱮᱡ ᱫᱚ ᱚᱠᱟ ᱞᱮᱠᱟ?
ᱟᱞᱮᱥᱮᱡ ᱱᱚᱜᱼᱚᱭ ᱫᱟᱜ ᱫᱚ ᱫᱟᱜ ᱟᱭᱩᱵ ᱞᱮᱱᱠᱷᱟᱱ ᱜᱮ ᱫᱟᱜ ᱡᱟᱹᱯᱩᱫ ᱦᱤᱡᱩᱜ ᱠᱟᱱᱟ᱾ ᱟᱨ ᱱᱚᱸᱜᱚᱭ ᱱᱟᱥᱮ ᱱᱟᱥᱮ ᱱᱟᱥᱮ ᱱᱟᱥᱮ ᱫᱟᱜ ᱫᱟᱭ ᱟᱨᱚ ᱛᱷᱤᱨᱚᱜ ᱠᱟᱱᱟ᱾ ᱦᱚᱲ ᱥᱩᱫᱟᱹ ᱤᱭᱟ. ᱞᱟ. ᱜᱤᱛ ᱞᱤᱞᱠᱟ. ᱮᱫ ᱠᱚᱣᱟᱭ,
ᱦᱳᱭ ᱜᱚᱝᱠᱮ ᱛᱟᱦᱚᱞᱮ ᱜᱚᱝᱠᱮ ᱯᱮ ᱦᱮᱸ ᱞᱟᱹᱭ ᱵᱮᱱ,
ᱟᱯᱷᱚᱨ ᱠᱚᱫᱚ ᱤᱭᱟᱹ ᱦᱩᱭᱮᱱ ᱛᱟᱯᱮᱭᱟ ᱥᱮ ᱵᱟᱝ?
ᱚ ᱪᱮᱫ ᱞᱮᱠᱟ?
ᱢᱮᱱᱫᱟᱹᱧ ᱟᱯᱷᱚᱨ ᱠᱚᱫᱚ ᱤᱭᱟᱹ ᱨᱚᱦᱚᱭ ᱵᱟᱲᱟ ᱠᱮᱫᱟ ᱯᱮ ᱥᱮ ᱵᱟᱝ?
ᱚ ᱪᱟᱨᱟ ᱜᱤᱰᱤ ᱵᱮᱱ ᱞᱟᱹᱭᱮᱫᱼᱟ ᱥᱮᱪᱮᱫ ᱦᱮᱸ, ᱦᱳᱭ ᱪᱟᱨᱟ ᱠᱚᱫᱚ ᱱᱚᱜᱼᱚᱱᱟ ᱡᱟᱦᱟᱸ ᱵᱟᱹᱭᱦᱟᱹᱲ ᱵᱚᱱ ᱢᱮᱛᱟᱜ ᱫᱚ ᱚᱱᱟ ᱵᱟᱹᱭᱦᱟᱹᱲ ᱠᱚ ᱠᱚᱫᱚ ᱜᱤᱲᱤ ᱵᱟᱲᱟ ᱦᱩᱭ ᱜᱚᱫ ᱟᱠᱟᱱ ᱜᱮᱭᱟ ᱟᱫᱚ ᱱᱚᱜᱼᱚᱭ ᱡᱟᱦᱟᱸ ᱵᱟᱹᱫᱽ ᱠᱚᱫᱚ ᱚᱱᱱᱟ ᱠᱚᱫᱚ ᱟᱹᱣᱨᱤ ᱜᱤᱰᱤ ᱦᱩᱭᱩᱜᱼᱟ, ᱦᱳᱭ ᱥᱤ ᱨᱮᱰᱤ ᱵᱟᱲᱟ ᱦᱩᱭ ᱠᱟᱱᱟ ᱯᱩᱨᱟᱹ ᱫᱩᱞᱼ ᱫᱩᱞ ᱦᱩᱭᱠᱟᱱᱟ ᱥᱤ ᱠᱟᱛᱮᱫ,
ᱦᱩᱸ ᱦᱩᱸ᱾
ᱦᱩᱸ, ᱢᱚᱴᱟᱢᱩᱴᱤ ᱫᱟᱜ ᱡᱟᱹᱲᱤ ᱠᱚᱜ ᱟᱬᱜᱚ ᱠᱷᱟᱱ ᱫᱚ ᱚᱱᱟ ᱦᱚᱸ ᱱᱟᱦᱟᱜ ᱜᱤᱰᱤ ᱦᱩᱭᱩᱜᱼᱟ᱾
ᱟᱪᱪᱷᱟ᱾
ᱦᱳᱭ᱾
ᱛᱟᱦᱞᱮ ᱜᱚᱝᱠᱮ
ᱟᱯᱮ ᱚᱱᱟ ᱠᱚᱨᱮ ᱫᱚ ᱪᱟᱨᱟ ᱠᱚᱫᱚ ᱡᱟᱹᱱᱤᱡ ᱯᱮ ᱪᱟᱨᱟ ᱜᱚᱫ ᱟᱠᱟᱫ ᱜᱮᱭᱟ?
ᱦᱮᱸ ᱪᱟᱨᱟ ᱠᱚᱫᱚ ᱦᱩᱭ ᱵᱟᱲᱟ ᱟᱠᱟᱱ ᱜᱮᱭᱟ ᱮᱠᱷᱚᱱ ᱫᱚ᱾
ᱟᱪᱷ ᱦᱚᱭ᱾ ᱟᱪᱪᱷᱟ᱾ ᱛᱟᱞᱦᱮ ᱜᱚᱝᱠᱮ ᱟᱯᱮ ᱚᱱᱟ ᱠᱚᱨᱮ ᱫᱚ ᱵᱟᱯᱞᱟ ᱵᱤᱦᱟᱹ ᱚᱱᱟ ᱠᱚᱫᱚ ᱪᱟᱵᱟ ᱵᱟᱲᱟᱭᱮᱱᱟ ᱥᱮ ᱦᱩᱭᱩᱜ ᱠᱟᱱ ᱜᱮᱭᱟ?
ᱱᱚᱜᱼᱚᱭ ᱡᱟᱜᱮ ᱴᱩᱠ ᱴᱟᱠ ᱦᱩᱭᱩᱜ ᱠᱟᱱ ᱜᱮᱭᱟ ᱢᱤᱫᱴᱮᱝ ᱵᱟᱨᱭᱟ ᱜᱟᱱ ᱠᱟᱛᱮᱜ।
ᱟᱪᱪᱷᱟ ᱟᱪᱪᱷᱟ ᱟᱫᱚ ᱜᱚᱝᱠᱮ ᱛᱚ ᱟᱞᱤᱧᱟᱜ ᱢᱤᱫᱴᱤᱡ ᱠᱩᱠᱞᱤ ᱛᱟᱦᱮᱸ ᱠᱟᱱᱟ ᱡᱮ ᱱᱚᱜᱼᱚᱭ ᱡᱮ ᱟᱵᱚ ᱥᱟᱱᱛᱟᱲ ᱥᱚᱢᱟᱡᱟᱜ ᱱᱚᱜᱼᱚᱭ ᱵᱟᱯᱞᱟ ᱵᱤᱦᱟᱹ ᱵᱷᱟᱸᱰᱟᱱ ᱪᱷᱩᱛ ᱪᱷᱟᱹᱴᱭᱟᱹᱨ ᱫᱚ ᱱᱚᱜᱚᱼᱱᱟ ᱵᱟᱯᱞᱟ ᱠᱚᱫᱚ ᱠᱟᱹᱴᱤᱡ ᱟᱯᱮ ᱚᱱᱟ ᱯᱚᱱᱚᱛ ᱫᱚ ᱚᱠᱟ ᱞᱮᱠᱟ ᱯᱮ ᱢᱟᱱᱟᱣᱟ? ᱚᱱᱟᱜᱮ ᱠᱟᱴᱤᱡ ᱠᱷᱟᱴᱚ ᱢᱟᱪᱷᱟ ᱵᱮᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜᱼᱟ᱾
ᱟᱪᱪᱷᱟ᱾
ᱯᱨᱚᱛᱷᱚᱢ ᱫᱚ ᱪᱮᱫ ᱞᱮᱠᱟ ᱯᱨᱚᱛᱷᱚᱢ ᱦᱩᱭᱮᱱᱟ ᱤᱭᱟᱹ ᱦᱩᱭᱮᱱ ᱛᱟᱞᱮᱭᱟ ᱟᱯᱮᱭᱟᱜ ᱢᱟᱱᱮ ᱟᱯᱮ ᱫᱚ ᱚᱠᱟ ᱫᱤᱥᱟᱹᱢ ᱠᱟᱱ ᱛᱟᱯᱮ ᱛᱮ?
ᱟᱞᱮᱫᱚ ᱜᱚᱝᱠᱮ ᱱᱚᱣᱟ ᱵᱟᱨᱦᱟ ᱫᱤᱥᱚᱢᱞᱮ ᱯᱟᱲᱟᱜᱼᱟ᱾
ᱟᱪᱪᱷᱟ ᱦᱩᱸ᱾ ᱯᱨᱚᱛᱚᱢ ᱫᱚ ᱚᱱᱮ ᱢᱟᱱᱰᱣᱟ ᱥᱮ ᱪᱮᱫ ᱠᱚ ᱞᱮᱭ᱾
ᱦᱳᱭ᱾
ᱥᱩᱨᱩ ᱫᱤᱱ ᱫᱚ ᱚᱱᱟ ᱛᱟᱨᱯᱚᱨᱮ ᱥᱩᱱᱩᱢ ᱥᱟᱥᱟᱝ ᱛᱟᱨᱯᱚᱨᱮ ᱥᱩᱱᱩᱢ ᱥᱟᱥᱟᱝ ᱦᱩᱭ ᱠᱟᱛᱮᱜ ᱵᱤᱦᱟᱹ
ᱦᱚᱸ ᱞᱟᱹᱭᱵᱮᱱ?
ᱦᱮᱸ ᱵᱟᱨᱤᱭᱟᱹᱛᱚᱜ ᱛᱟᱨᱯᱚᱨᱮ ᱵᱟᱨᱤᱭᱟᱹᱛᱚᱜ ᱪᱟᱞᱟᱜ ᱦᱩᱭᱩᱜᱼᱟ। ᱫᱤᱭᱮ ᱵᱟᱨᱤᱭᱟᱹᱛᱚᱜ ᱪᱟᱞᱟᱣ ᱠᱟᱛᱮ ᱚᱸᱰᱮ ᱟᱨᱦᱚ ᱫᱟᱨᱟᱢ ᱫᱟᱜ ᱞᱮᱭᱟ ᱠᱩ᱾
ᱚᱸ ᱦᱚᱸ᱾
ᱛᱟᱨᱯᱚᱨ ᱡᱟᱦᱟᱸᱟᱱᱟᱜ ᱦᱩᱭᱩᱜᱼᱟ, ᱢᱟᱱᱮ ᱛᱟᱨᱯᱚᱨ ᱟᱛᱳ ᱞᱮ ᱵᱚᱞᱚᱱᱟ᱾ ᱛᱟᱨᱯᱚᱨ ᱟᱛᱳ ᱵᱚᱞᱚ ᱠᱟᱛᱮ ᱚᱱᱠᱟᱜ ᱜᱮ ᱪᱟᱢ ᱱᱮ ᱵᱷᱚᱡᱽ ᱡᱚᱢ ᱯᱷᱡᱽ ᱡᱚᱢ ᱡᱩᱫᱤ ᱮᱢᱚᱜ ᱠᱚ ᱠᱷᱟᱡ ᱫᱚ ᱴᱷᱤᱠ ᱜᱮᱭᱟ ᱵᱟᱠᱚ ᱮᱢᱟᱜ ᱠᱷᱟᱱ ᱪᱮᱫ ᱮᱢ ᱪᱮᱠᱟ ᱫᱟᱲᱤᱭᱟ᱾
ᱦᱚᱭ ᱦᱚᱭ ᱦᱚᱭ᱾
ᱦᱩᱸ᱾
ᱟᱞᱮ ᱱᱚᱛᱮ ᱫᱚ ᱜᱚᱝᱠᱮ ᱦᱳᱭᱛᱚ ᱟᱯᱮ ᱚᱱᱛᱮ ᱠᱷᱚᱱ ᱫᱚ ᱱᱟᱥᱮ ᱛᱷᱚᱲᱟ ᱢᱤᱫ ᱵᱟᱨ ᱚᱱᱠᱟ ᱢᱟᱱᱮ ᱡᱩᱫᱟᱹ ᱧᱚᱜ ᱜᱮᱭᱟ ᱦᱟᱞᱠᱟ ᱯᱩᱞᱠᱟᱹ ᱫᱚ᱾
ᱦᱮᱸ ᱦᱮᱸ ᱚᱱᱟ ᱢᱟ ᱚᱱᱟ ᱢᱟ ᱠᱟᱱ ᱜᱮ ᱢᱟᱱᱮ ᱡᱷᱚᱛᱚ ᱥᱮᱫ ᱫᱚ ᱢᱤᱫ ᱨᱚᱠᱚᱢ ᱥᱮᱫ ᱵᱟᱝ ᱛᱟᱦᱮᱱᱟ ᱥᱮ᱾
ᱦᱚᱭ ᱦᱚᱭ, ᱢᱟᱱᱮ ᱡᱟᱭᱜᱟ ᱵᱤᱥᱮᱥ ᱢᱟᱱᱮ ᱛᱷᱚᱲᱟ ᱜᱟᱱ ᱫᱚ ᱠᱟᱹᱴᱤᱡ ᱫᱚ ᱡᱩᱫᱟᱹᱜ ᱜᱤᱭᱟ᱾ ᱠᱟᱢᱤ ᱦᱚᱨᱟ ᱥᱮ ᱢᱤᱫᱴᱤᱡ ᱥᱟᱢᱟᱡᱤᱠ ᱡᱟᱦᱟᱸ ᱤᱭᱟᱹ ᱠᱟᱱ ᱛᱟᱵᱚᱱᱟ᱾ ᱠᱟᱢᱠᱟᱡᱽ ᱚᱱᱟ ᱠᱚᱫᱚ
ᱦᱩᱸ᱾
ᱟᱨ ᱱᱚᱛᱮ ᱟᱞᱮ ᱱᱚᱛᱮ ᱫᱚ ᱢᱮᱱ ᱜᱟᱱᱚᱜᱼᱟ ᱡᱟᱦᱟᱸ ᱵᱟᱯᱞᱟ ᱵᱤᱦᱟᱹ ᱥᱮ ᱚᱱᱟ ᱪᱷᱩᱛ ᱪᱷᱟᱹᱴᱤᱭᱟᱹᱨ ᱵᱟᱯᱞᱟ ᱨᱮᱱᱟᱜ ᱡᱟᱦᱟᱸ ᱠᱟᱹᱢᱤ ᱦᱚᱨᱟ ᱫᱚ ᱟᱞᱮ ᱫᱚ ᱟᱢ ᱟᱵᱤᱱ ᱵᱮᱱ ᱢᱮᱱ ᱠᱮᱜ ᱞᱮᱠᱟ ᱡᱟᱦᱟᱸ ᱪᱷᱟᱢᱰᱟ ᱵᱮᱱᱟᱣ, ᱥᱮ ᱢᱟᱸᱰᱚᱣᱟ ᱵᱮᱱᱟᱣ ᱱᱚᱣᱟ ᱫᱚ, ᱠᱟᱹᱢᱤ ᱠᱤᱱ ᱫᱚ ᱡᱟᱦᱟᱸᱭ ᱟᱵᱚ ᱟᱛᱳ ᱱᱩᱠᱤᱱ ᱡᱚᱜᱽᱢᱟᱺᱡᱷᱤ ᱟᱨ ᱥᱮ ᱜᱳᱴᱮᱛ ᱵᱚᱱ ᱢᱮᱛᱟ ᱟᱠᱤᱱ ᱫᱚ, ᱱᱩᱠᱤᱱᱟᱜ ᱛᱷᱩᱨᱩ ᱛᱮᱜᱮ ᱱᱚᱣᱟ ᱫᱚ ᱵᱮᱱᱟᱜᱼᱟ᱾ ᱥᱟᱶᱛᱮ ᱟᱛᱳ ᱨᱮᱱ ᱢᱚᱬᱮ ᱦᱚᱲ ᱠᱚ ᱟᱨ ᱡᱚᱜᱽ ᱢᱟᱺᱡᱷᱤ ᱢᱟᱹᱡᱷᱤ ᱛᱟᱞᱟᱛᱮ ᱵᱩᱨᱩ ᱥᱮᱱ ᱪᱟᱞᱟᱜ ᱦᱩᱭᱩᱜᱼᱟ᱾ ᱟᱨ ᱵᱩᱨᱩ ᱠᱷᱚᱱ ᱡᱟᱦᱟᱸ ᱥᱟᱨᱡᱚᱢ ᱰᱟᱹᱨ, ᱢᱟᱛᱠᱚᱢ ᱰᱟᱹᱨ, ᱥᱟᱶᱛᱮ ᱱᱚᱜᱼᱚ ᱱᱚᱣᱟ ᱥᱮ ᱠᱨᱮᱡ ᱰᱟᱹᱨ ᱟᱨᱦᱚᱸ ᱮᱢᱟᱱ ᱮᱢᱟᱱ ᱚᱱᱠᱟᱱ ᱞᱟᱹᱠᱛᱤᱭᱟᱱ ᱰᱟᱹᱨ ᱠᱚ ᱟᱹᱜᱩ ᱠᱟᱛᱮᱫ, ᱵᱤᱫᱚᱜᱼᱟ᱾ ᱟᱨ ᱦᱳᱭ ᱚᱱᱟ ᱵᱤᱫ ᱠᱟᱛᱮᱫ ᱫᱚ ᱡᱟᱦᱟᱸ ᱟᱵᱚᱣᱟᱜ ᱚᱱᱟ ᱥᱮᱨᱣᱟ ᱨᱮᱱᱟᱜ ᱡᱟᱦᱟᱸ ᱟᱹᱱ ᱟᱹᱨᱤ ᱛᱟᱞᱟᱛᱮ ᱢᱤᱫ ᱦᱟ ᱢᱤᱫ ᱦᱟᱴᱟᱜ ᱪᱟᱣᱞᱮ ᱥᱟᱶᱛᱮ ᱴᱩᱠᱩᱡ ᱦᱟᱺᱰᱤ ᱟᱵᱚᱣᱟᱜ ᱟᱹᱱ ᱟᱨᱤ ᱛᱟᱵᱚᱱ᱾ ᱚᱱᱟ ᱪᱟᱯᱟᱞ ᱠᱟᱛᱮᱫ, ᱱᱩᱠᱩ ᱡᱟᱦᱟᱸ ᱛᱤᱱᱟᱹᱜ ᱜᱟᱹᱠᱷᱩᱲᱟᱱ ᱥᱮ ᱥᱮᱴᱮᱨᱟᱠᱟᱱ ᱡᱚᱛᱚ ᱚᱱᱟᱜᱮ ᱪᱩᱯᱩᱫ ᱠᱟᱛᱮᱜ, ᱪᱩᱯᱩᱫ ᱦᱟᱹᱴᱤᱧ ᱠᱟᱛᱮᱫ ᱡᱚᱢ ᱧᱩ ᱚᱱᱠᱟ ᱦᱩᱭᱩᱜᱼᱟ᱾
ᱟᱪᱪᱷᱟ,
ᱛᱟᱨᱯᱚᱨᱮ ᱚᱱᱟ ᱡᱚᱢ ᱡᱚᱢ ᱛᱮᱜᱮ ᱡᱟᱦᱟᱸ ᱜᱤᱨᱟᱹ ᱛᱚᱞ ᱠᱚ, ᱠᱟᱛᱷᱟ ᱵᱚᱱ ᱢᱮᱱᱮᱫ ᱫᱚ᱾
ᱦᱩᱸ ᱦᱩᱸ᱾
ᱚᱱᱟ ᱜᱤᱨᱟᱹ ᱛᱚᱞ ᱠᱚᱦᱚᱸ ᱦᱩᱭᱩᱜᱼᱟ᱾
ᱟᱪᱪᱷᱟ ᱟᱪᱪᱷᱟ,
ᱦᱮᱸ ᱟᱨ ᱤᱱᱟᱹ ᱯᱚᱨᱮ ᱢᱟ ᱱᱟᱦᱟᱜ ᱟᱵᱮᱱ ᱡᱟᱦᱟᱸ ᱵᱮᱱ ᱞᱟᱹᱭ ᱠᱮᱫ‌ ᱥᱟᱹᱜᱩᱱ ᱵᱟᱯᱞᱟ ᱚᱱᱟ ᱫᱚ ᱢᱚᱴᱟᱢᱩᱴᱤ ᱥᱮᱢ ᱧᱚᱜ ᱜᱮᱭᱟ, ᱟᱵᱚ ᱟᱞᱮ ᱱᱚᱣᱟ ᱯᱚᱨᱠᱷᱚᱸᱰ ᱦᱚᱸ᱾
ᱦᱩᱸ,
ᱦᱮᱜᱻ ᱾
ᱛᱟᱦᱚᱞᱮ ᱯᱟᱲᱦᱟᱜ ᱠᱚᱫᱚ ᱛᱤᱱᱟᱹᱜ ᱛᱤᱱᱟᱹᱜ ᱫᱷᱟᱵᱤᱡ ᱦᱩᱭ ᱟᱠᱟᱱ ᱛᱟᱵᱤᱱ ᱛᱮ?
ᱦᱳᱭ ᱟᱹᱞᱤᱧ ᱫᱚ ᱯᱟᱲᱦᱟᱣ, ᱯᱟᱲᱦᱟᱣ ᱠᱚᱫᱚ ᱱᱚᱜᱼᱚᱭ ᱱᱟᱦᱟᱜ ᱤᱭᱟᱹ ᱯᱞᱟ ᱯᱞᱟᱥ ᱴᱩ ᱠᱚ ᱞᱤᱧ ᱠᱚᱨᱟᱣᱮᱫᱼᱟ᱾
ᱟᱪᱪᱷᱟ᱾
ᱦᱚᱸ ᱟᱫᱚ ᱱᱟᱦᱟᱜ ᱪᱤᱠᱤ ᱫᱚ ᱱᱚᱣᱟ ᱠᱚᱢᱯᱟᱞᱥᱟᱨᱤ ᱱᱟ, ᱩᱱᱟᱹᱜ ᱮᱠᱴᱟ ᱫᱚ ᱟᱞᱤᱧ ᱫᱚ ᱯᱟᱹᱦᱤᱞ ᱧᱚᱜ ᱛᱚ ᱵᱟᱭ ᱛᱟᱦᱮᱸ ᱠᱟᱱᱟ᱾ᱛᱟᱦᱚᱞᱮ ᱱᱚᱣᱟ ᱫᱤᱥᱚᱢ ᱫᱷᱟᱨᱮ ᱫᱚ ᱪᱤᱠᱤ ᱠᱚᱫᱚ ᱱᱚᱜᱼᱚᱭ ᱱᱤᱛ ᱱᱤᱛᱚᱜ ᱜᱮᱛᱚ ᱱᱟᱦᱟᱜ ᱤᱭᱟᱹ ᱧᱚᱜ ᱠᱟᱱᱟ ᱛᱚᱜ ᱜᱮᱛᱚ ᱱᱟᱦᱟᱜ ᱠᱟᱹᱴᱤᱡ ᱪᱚᱞᱛᱤ ᱧᱚᱜ ᱟᱠᱟᱱᱟ᱾ ᱟᱫᱚ ᱪᱤᱠᱤ ᱥᱟᱵᱽᱡᱮᱠᱴ ᱫᱚ ᱫᱚᱦᱚ ᱫᱚᱞᱤᱧ ᱫᱚᱦᱚ ᱟᱠᱟᱫ ᱜᱮᱭᱟ᱾
ᱟᱪᱪᱷᱟ,
ᱦᱮᱸ, ᱛᱟᱦᱞᱮ ᱜᱚᱝᱠᱮ ᱟᱯᱮ ᱚᱱᱟ ᱠᱚᱨᱮ ᱫᱚ ᱚᱠᱟᱞᱮᱠᱟ ᱱᱚᱣᱟ ᱥᱤᱠᱷᱱᱟᱹᱛ ᱯᱟᱹᱴᱷᱩᱣᱟᱹ ᱠᱚᱫᱚ ᱪᱮᱜᱞᱮᱠᱟ?
ᱪᱮᱫ ᱞᱮᱠᱟ?
ᱡᱟᱦᱟᱸ ᱱᱚᱣᱟ ᱯᱟᱲᱦᱟᱜ ᱠᱚ ᱚᱱᱟ ᱠᱚᱫᱚ ᱟᱯᱮ ᱚᱱᱟ,
ᱪᱮᱫ ᱪᱤᱠᱤ ᱠᱚ? ᱪᱤᱠᱤ ᱠᱚᱫᱚ ᱦᱩᱭᱩᱜ ᱛᱟᱦᱮᱱ ᱜᱮᱭᱟ ᱡᱟᱜᱮ ᱢᱚᱴᱟᱢᱩᱴᱤ᱾
ᱚ ᱚᱱᱟ ᱜᱮ ᱠᱟᱹᱴᱤᱡ ᱠᱚᱢ ᱵᱮᱥᱤ ᱛᱷᱚᱲᱟ ᱜᱟᱱ ᱠᱟᱹᱴᱤᱡ ᱵᱮᱱ ᱞᱟᱹᱭ ᱞᱮᱠᱷᱟᱱ ᱱᱟᱯᱟᱭ ᱼᱼ
ᱡᱮᱢᱚᱱ ᱞᱟᱦᱟ ᱛᱮᱫᱚ ᱵᱟᱝ ᱛᱟᱦᱮᱸ ᱠᱟᱱᱟ᱾ᱟᱫᱚ ᱱᱚᱜᱚᱭ ᱱᱤᱛᱚᱜ ᱠᱚᱞᱮᱡᱽ ᱠᱚᱞᱮᱡᱽ ᱠᱚ ᱨᱮ ᱜᱮ ᱡᱟᱜᱮᱼᱼ ᱫᱚᱦᱚ ᱟᱠᱟᱫᱟ ᱠᱚ ᱱᱤᱛᱚᱜ ᱫᱚ, ᱠᱚᱞᱮᱡᱽ ᱤᱥᱠᱩᱞ ᱠᱚᱨᱮ᱾ ᱞᱟᱦᱟ ᱛᱮ ᱫᱚ ᱞᱟᱦᱟ ᱛᱮᱫᱚ ᱢᱟᱱᱮ ᱮᱠᱫᱚᱢ ᱜᱮ ᱵᱟᱝ ᱛᱟᱦᱮᱸ ᱠᱟᱱᱟ᱾ ᱟᱨ ᱢᱟᱱᱮ ᱟᱞᱮ ᱟᱞᱮ ᱢᱟᱱᱮ ᱟᱞᱮ ᱡᱟᱦᱟᱸ ᱵᱟᱡᱟᱨ ᱨᱮ, ᱢᱤᱫᱴᱮᱱ ᱠᱚᱞᱮᱡᱽ ᱢᱮᱱᱟᱜ ᱛᱟᱞᱮᱭᱟ ᱛᱚ᱾
ᱦᱳᱭ
ᱚᱸᱰᱮ ᱢᱤᱫᱴᱮᱱ ᱢᱟᱱᱮ ᱢᱤᱪᱷᱤᱞ ᱞᱮ ᱫᱚᱦᱚ ᱞᱮᱫᱟ᱾ ᱟᱨ ᱢᱤᱪᱷᱤᱞ ᱵᱷᱟᱜᱽ ᱫᱚ ᱫᱤᱭᱮ ᱚᱱᱟ ᱠᱚ ᱟᱞᱮ ᱢᱮᱛᱟᱞᱮ ᱢᱟᱱᱮ ᱩᱱᱠᱩ ᱠᱟᱨ ᱢᱟᱱᱮ ᱤᱭᱟᱹ ᱠᱚ ᱢᱮᱛᱟ ᱠᱚ ᱠᱟᱱᱟᱞᱮ ᱡᱮ, ᱯᱨᱤᱱᱥᱤᱯᱟᱞ ᱡᱮ ᱟᱞᱮ ᱱᱤᱭᱟᱹ ᱱᱤᱭᱟᱹ ᱥᱟᱵᱡᱮᱠᱴ ᱟᱞᱮ ᱛᱮᱫ ᱪᱟᱹᱭᱼᱼ
ᱦᱳᱭ ᱦᱳᱭ
ᱛᱚ ᱩᱱᱠᱩ ᱢᱮᱱ ᱫᱟᱠᱚ ᱴᱷᱤᱠ ᱜᱮᱭᱟ ᱧᱮᱞ ᱫᱟᱞᱮ ᱛᱟᱦᱞᱮ, ᱧᱮᱞ ᱫᱟᱞᱮ ᱱᱚᱝᱠᱟ ᱫᱚ ᱵᱟᱝ ᱦᱩᱭᱩᱜ ᱟ ᱛᱚ᱾ ᱯᱩᱨᱟᱹ ᱯᱷᱟᱭᱱᱟᱞ ᱰᱤᱥᱤᱡᱮᱱ ᱮᱢ ᱦᱩᱭᱩᱜᱼᱟ᱾
ᱦᱚᱸᱻ
ᱦᱮᱸ ᱛᱚ ᱩᱱᱤ ᱢᱮᱱᱫᱟᱭ ᱴᱷᱤᱠ ᱜᱮᱭᱟ ᱛᱟᱦᱞᱮ ᱦᱩᱭᱩᱜᱼᱟ᱾ ᱛᱚ ᱛᱚᱠᱷᱚᱱ ᱠᱷᱚᱱᱟᱜ ᱜᱮ ᱟᱫᱚ ᱼᱼ
ᱴᱷᱤᱠ
ᱦᱩᱸ
ᱟᱹᱰᱤ ᱢᱚᱡᱽ᱾ ᱛᱟᱦᱞᱮ ᱱᱩᱠᱩ ᱡᱟᱦᱟᱸᱭ ᱟᱵᱚ ᱨᱮᱱ ᱦᱩᱰᱤᱧ ᱦᱩᱰᱤᱧ ᱵᱟᱹᱭ ᱢᱟᱹᱭ ᱵᱟᱹᱵᱩ ᱛᱟᱠᱚ ᱞᱟᱹᱜᱤᱫ, ᱡᱟᱦᱟᱸ ᱟᱛᱳ ᱨᱮ ᱡᱟᱦᱟᱸ ᱯᱨᱟᱭᱢᱟᱨᱤ ᱤᱥᱼᱼ ᱠᱩᱞ ᱵᱚᱱ ᱢᱮᱛᱟᱜ ᱠᱟᱱ ᱫᱚ, ᱱᱚᱰᱮ ᱫᱚ ᱛᱤᱱᱟᱹᱜ ᱜᱟᱱ ᱪᱮᱫ ᱞᱮᱠᱟ ᱵᱚᱱ ᱯᱟᱲᱦᱟᱣ ᱦᱚᱪᱚᱭᱮᱫ ᱠᱚᱣᱟ᱾ ᱥᱮ ᱥᱮ ᱚᱠᱟ ᱞᱮᱠᱟ᱾
ᱟᱹᱛᱩ ᱨᱮᱼᱼ
ᱦᱳᱭ
ᱦᱮᱸ ᱟᱛᱳ ᱨᱮᱫᱚ ᱯᱟᱲᱦᱟᱣ ᱦᱚᱪᱚ ᱜᱮ᱾
ᱟᱪᱪᱷᱟ ᱟᱹᱰᱤ ᱢᱚᱡᱽ᱾
ᱦᱟᱱᱮ ᱠᱟᱹᱴᱤᱡ ᱠᱟᱹᱴᱤᱡ ᱜᱤᱫᱽᱨᱟᱹ ᱫᱚ, ᱟᱹᱛᱩ ᱨᱮᱜᱮ ᱯᱟᱲᱦᱟᱜ ᱠᱚ᱾ ᱩᱱᱠᱩ ᱫᱚ ᱥᱟᱹᱜᱤᱧ ᱪᱟᱞᱟᱜ ᱠᱚ ᱟᱫᱚ ᱛᱤᱱᱟᱹᱜ ᱩᱱᱠᱩ ᱦᱟᱸᱜᱼᱼ
ᱩᱱᱠᱩ ᱥᱟᱺᱜᱤᱧ ᱠᱚ ᱥᱟᱺᱜᱤᱧ ᱢᱟᱱᱮ ᱥᱟᱜᱤᱧ ᱤᱫᱤ ᱠᱚᱛᱮ ᱜᱮᱞᱮ ᱮᱠᱷᱚᱱ ᱩᱱᱠᱩ ᱤᱭᱟᱹ ᱦᱩᱭᱩᱜᱼᱟ ᱜᱟᱨᱡᱮᱱ ᱛᱟᱦᱮᱸ ᱦᱩᱭᱩᱜᱼᱟ᱾
ᱦᱳᱭ ᱦᱳᱭ ᱦᱳᱭ
ᱦᱮᱸ ᱟᱨ ᱩᱱᱤ ᱮᱠᱷᱚᱱ ᱠᱟᱹᱴᱤᱡ ᱜᱮᱼᱼ ᱮᱱᱠᱷᱟᱱ ᱫᱚ ᱩᱱᱤᱭᱟᱜ ᱫᱚ ᱩᱱᱟᱹᱜ ᱵᱩᱫᱽᱫᱷᱤ ᱫᱚ ᱵᱟᱹᱱᱩᱜ ᱛᱟᱭᱟ ᱥᱮ᱾
ᱦᱳᱭ
ᱟᱨ ᱩᱱᱤ ᱟᱠᱟ ᱥᱮᱫ ᱪᱟᱞᱟᱜ ᱱᱤᱡᱮ ᱵᱟᱢ ᱵᱟᱰᱟᱭᱟ
ᱦᱳᱭ ᱮᱠᱫᱚᱢ ᱮᱠᱫᱚᱢ
ᱦᱮᱸ ᱢᱟᱱᱮ ᱛᱟᱦᱞᱮᱼᱼ ᱢᱟᱱᱮ ᱩᱱᱠᱩ ᱤᱥᱠᱩᱞ ᱨᱮ ᱦᱚᱸ ᱩᱱᱟᱹᱜ ᱫᱚ ᱵᱟᱠᱚ ᱧᱮᱞ ᱠᱚᱣᱟ ᱥᱮ ᱢᱟᱱᱮ ᱧᱮᱞ ᱫᱚ ᱧᱮᱞ ᱠᱚᱣᱟ ᱚᱠᱟ ᱩᱱᱟᱹᱜᱼᱼ ᱟᱢᱨᱮᱱ ᱜᱤᱫᱽᱨᱟᱹ ᱠᱚ ᱥᱷᱩᱫᱩ ᱧᱮᱞᱮᱫ ᱠᱚ ᱜᱮ ᱩᱱᱟᱹᱜ ᱜᱟᱱ ᱜᱤᱫᱽᱨᱟᱹ ᱛᱟᱦᱮᱱ ᱟᱠᱚ
ᱦᱳᱭ
ᱦᱩᱸ ᱦᱳᱭ ᱚᱱᱟ ᱞᱟᱜᱤᱫ ᱠᱟᱹᱴᱤᱡ ᱠᱟᱹᱴᱤᱡ ᱯᱮᱨᱟᱭᱢᱟᱨᱤ ᱤᱥᱠᱩᱞ ᱠᱚ ᱨᱮ ᱜᱮᱼᱼ
ᱟᱪᱪᱷᱟ ᱟᱪᱪᱷᱟ
ᱦᱩᱸᱻ
ᱛᱟᱞᱦᱮ ᱜᱚᱝᱠᱮ ᱟᱵᱮᱱ ᱫᱚ ᱚᱱᱠᱟ ᱫᱚ ᱱᱤᱛᱚᱜ ᱫᱚ ᱪᱮᱫ ᱠᱚᱵᱮᱱ ᱚᱱᱠᱟ ᱵᱮᱱ ᱪᱤᱠᱟᱹᱭᱮᱫ ᱜᱮᱭᱟ?
ᱮᱠᱷᱚᱱ ᱫᱚ ᱪᱮᱫ ᱜᱮ ᱵᱟᱞᱤᱧ ᱪᱮᱠᱟᱭ ᱮᱫ ᱠᱟᱱᱟ ᱮᱠᱷᱚᱱ ᱫᱚ ᱚᱲᱟᱜ ᱠᱚᱨᱮ ᱜᱮ।
ᱚ ᱟᱪᱪᱷᱟ। ᱟᱹᱰᱤ ᱵᱷᱟᱜᱮ। ᱦᱟᱯᱮ ᱜᱚᱝᱠᱮ ᱠᱟᱹᱴᱤᱡ ᱤᱭᱟᱹ ᱨᱚᱲ ᱱᱟᱥᱮᱱᱟᱜ ᱮᱸᱻ ᱠᱤᱞᱤᱭᱟᱨ ᱧᱚᱜ ᱵᱟᱭ ᱟᱸᱡᱚᱢᱚᱜ ᱠᱟᱱ ᱛᱟᱵᱮᱱᱟ
ᱵᱟᱝ ᱟᱸᱡᱚᱢᱚᱜ ᱠᱟᱱᱟ?
ᱦᱳᱭ ᱛᱷᱚᱲᱟ ᱱᱟᱥᱮᱱᱟᱜ ᱱᱮᱴᱚᱣᱟᱨᱠ ᱠᱚ ᱡᱟᱹᱱᱤᱡ ᱯᱨᱳᱵᱞᱮᱢ ᱦᱩᱭᱩᱜ ᱠᱟᱱᱟ।
ᱩᱸ ᱦᱩᱭ ᱫᱟᱲᱮᱭᱟ।
ᱟᱪᱪᱷᱟ।
ᱛᱚᱵᱮ ᱜᱚᱝᱠᱮ ᱟᱯᱮ ᱚᱱᱟ ᱫᱤᱥᱚᱢ ᱫᱚ ᱱᱚᱜᱼᱚᱭ ᱡᱟᱦᱟᱸ ᱪᱟᱥ ᱵᱟᱥ ᱠᱟᱛᱷᱟ ᱵᱮᱱ ᱞᱟᱹᱭ ᱠᱮᱫ ᱮᱱᱟᱝ ᱚ ᱦᱩᱲᱩ ᱠᱚ ᱦᱩᱲᱩ ᱠᱚ ᱵᱮᱜᱚᱨ ᱟᱨ ᱮᱴᱟᱜᱟᱜ ᱪᱟᱥ ᱵᱟᱥ ᱠᱚᱫᱚ ᱦᱩᱭᱩᱜᱼᱟ ᱥᱮ ᱵᱟᱭ ᱦᱩᱭᱩᱜᱼᱟ ᱚᱱᱠᱟ ᱫᱚ?
ᱵᱟᱝ ᱮᱴᱟᱜ ᱠᱚ ᱮᱴᱟᱜ ᱠᱚ ᱫᱚ ᱵᱟᱝ ᱦᱩᱭᱩᱜ ᱛᱟᱦᱮᱱᱟ। ᱢᱟᱱᱮ ᱩᱛᱩ ᱠᱚ ᱩᱛᱩ ᱠᱚᱣᱟ ᱥᱮ ᱡᱟᱦᱟᱱᱟᱜ ᱠᱚᱣᱟᱜ ᱱᱚᱣᱟ ᱠᱚ ᱫᱚ ᱵᱟᱝ ᱦᱩᱭᱩᱜ ᱛᱟᱦᱮᱱᱟ।
ᱟᱪᱪᱷᱟ ᱟᱪᱪᱷᱟ।
ᱫᱚ ᱢᱟᱱᱮ ᱠᱤᱨᱤᱧ ᱠᱟᱛᱮᱜ ᱜᱮ ᱡᱚᱢ ᱦᱩᱭᱩᱜ ᱠᱟᱱᱟ ᱛᱚ ᱪᱟᱣᱞᱮ
ᱦᱚᱸ ᱦᱳᱭ ᱦᱳᱭ ᱦᱳᱭ ᱟᱹᱰᱤ ᱢᱚᱡᱽ। ᱟᱞᱮ ᱱᱚᱛᱮ ᱫᱚ ᱜᱚᱝᱠᱮ ᱢᱚᱴᱟᱢᱩᱴᱤ ᱢᱩᱰᱩ ᱫᱷᱟᱨᱮ ᱥᱮ ᱱᱚᱣᱟ ᱱᱟᱹᱭ ᱫᱷᱟᱨᱮ ᱟᱹᱛᱩ ᱠᱟᱱ ᱛᱟᱞᱮᱭᱟ
ᱦᱩᱸ ᱦᱩᱸ ᱦᱩᱸ
ᱟᱫᱚ ᱥᱚᱵᱡᱤ ᱪᱟᱥ ᱠᱚᱫᱚ ᱟᱹᱰᱤ ᱵᱷᱟᱹᱜᱮ ᱜᱮ ᱦᱩᱭᱩᱜᱼᱟ ᱱᱚᱛᱮ ᱫᱚ ᱦᱮᱸ ᱡᱚᱢ ᱥᱩᱢᱩᱝ ᱦᱚᱸ ᱥᱟᱶᱛᱮ ᱵᱟᱡᱟᱨ ᱨᱮ ᱟᱠᱷᱨᱤᱧ ᱠᱚ ᱞᱟᱹᱜᱤᱫ ᱦᱚᱸ।
ᱦᱮᱸ ᱦᱩᱸ
ᱟᱨ ᱪᱮᱫ ᱵᱷᱤᱱᱰᱤ ᱠᱟᱨᱞᱟ ᱡᱷᱤᱸᱜᱟᱹ ᱱᱚᱜᱼᱚ ᱱᱚᱣᱟ ᱠᱚ ᱟᱨ ᱥᱟᱶᱛᱮ ᱸᱦᱚᱰᱟ। ᱠᱚ ᱦᱩᱭ ᱯᱟᱨᱚᱢ ᱜᱚᱫ ᱟᱠᱟᱱᱟ ᱚᱱᱟ ᱫᱚ ᱱᱟᱦᱟᱜ ᱞᱮ ᱛᱩᱞᱟᱹᱣ ᱟᱠᱟᱫᱟ।
ᱦᱸ ᱦᱩᱸ।
ᱦᱮᱸ ᱟᱨ ᱟᱲᱟᱜ ᱥᱟᱠᱟᱢ ᱢᱟ ᱜᱟᱸᱫᱷᱟᱹᱨᱤ ᱟᱲᱟᱜ ᱯᱩᱨᱟᱹᱭ ᱟᱲᱟᱜ ᱱᱤᱭᱟᱹ ᱠᱚᱢᱟ ᱢᱮᱱᱟᱜ ᱜᱮ ᱪᱟᱥ ᱫᱚ।
ᱱᱚᱜᱼᱚ ᱱᱚᱣᱟ ᱠᱚ ᱪᱟᱥ ᱵᱟᱲᱟ ᱠᱟᱛᱮᱫ ᱜᱚᱝᱠᱮ ᱟᱞᱮᱫᱚ ᱟᱞᱮ ᱟᱹᱥᱩᱞᱚᱜ ᱠᱟᱱᱟ।
ᱟᱪᱪᱷᱟ ᱚᱱᱟᱢᱟ ᱠᱟᱱ ᱜᱮ ᱟᱵᱚᱣᱟᱜ ᱡᱟᱦᱟ ᱛᱤᱱᱟᱹᱜ ᱪᱟᱥ ᱫᱟᱲᱮᱜ ᱵᱚᱱ ᱪᱟᱥ ᱛᱚ ᱦᱳᱭᱳᱜ ᱟᱥᱮ ᱵᱟᱠᱷᱟᱡ ᱫᱚ ᱚᱠᱟᱨᱮ ᱡᱚᱢ ᱧᱟᱢᱟ ᱵᱚᱱ।
ᱦᱳᱭ ᱦᱳᱭ ᱮᱠᱫᱚᱢ।
ᱦᱩᱸ।
ᱟᱹᱰᱤ ᱢᱚᱡᱽ।
ᱛᱟᱞᱦᱮ ᱚᱱᱟ ᱠᱚᱨᱮ ᱫᱚ ᱜᱚᱝᱠᱮᱼᱼ
ᱚᱲᱟᱜ ᱠᱚᱨᱮ ᱫᱚ ᱰᱟᱹᱝᱨᱤ ᱢᱮᱨᱚᱢ ᱠᱚ ᱚᱱᱠᱟ ᱪᱟᱥ ᱠᱚᱫᱚ ᱢᱮᱱᱟᱜ ᱠᱚᱪᱚᱝ ᱵᱟᱝ ᱪᱚᱝ?
ᱚᱱᱠᱟ ᱫᱚ ᱰᱟᱝ ᱰᱟᱝᱨᱤ ᱫᱚ ᱮᱠᱷᱚᱱ ᱫᱚ ᱢᱮᱱᱟᱜ ᱠᱚᱣᱟ ᱥᱩᱫᱷᱩ ᱥᱤᱢ ᱴᱩᱠᱩ ᱜᱤ᱾
ᱟᱪᱪᱷᱟ ᱥᱤᱢ ᱠᱚᱜᱮ ᱵᱟᱝ ᱢᱟᱱᱮ ᱢᱮᱨᱚᱢ ᱠᱚᱫᱚ ᱵᱟᱹᱪᱩ ᱟᱱ᱾
ᱢᱮᱨᱚᱢ ᱠᱚᱫᱚ ᱵᱟᱝ ᱥᱩᱫᱷᱩ ᱥᱤᱢ ᱠᱚᱜᱮ ᱡᱟᱜᱮ᱾
ᱦᱳᱭ ᱦᱳᱭ᱾
ᱦᱮᱸ
ᱮᱠᱪᱩᱭᱮᱞᱤ ᱟᱞᱮ ᱱᱚᱛᱮ ᱫᱚ ᱜᱚᱢᱠᱮ